ᱡᱚᱦᱟᱨ ᱜᱮ᱾
ᱦᱮᱸ ᱡᱚᱦᱟᱨ ᱜᱮ᱾ ᱱᱤᱛᱚᱜ ᱨᱚᱲ ᱟᱸᱡᱚᱢᱚᱜ ᱠᱟᱱᱟ?
ᱵᱮᱥ, ᱦᱳᱭ ᱱᱤᱛᱚᱜ ᱟᱸᱡᱚᱢᱚᱜ ᱠᱟᱱᱟ, ᱛᱷᱚᱲᱟ ᱚᱯᱮᱱᱰ ᱰᱟᱣᱩᱱ ᱮᱫ ᱠᱟᱱᱟᱭ᱾ ᱱᱮᱴᱣᱟᱨᱠ ᱢᱮᱱᱟᱜᱼᱟ ᱵᱮᱥ ᱴᱷᱤᱠ ᱛᱮ?
ᱦᱮᱸ ᱱᱮᱴᱳᱣᱟᱨᱠ ᱢᱟ ᱛᱚ ᱢᱮᱱᱟᱜᱼᱟ
ᱟᱪᱪᱷᱟ ᱟᱹᱞᱤᱧᱟᱜ ᱟᱸᱡᱚᱢᱚᱜ ᱠᱟᱱᱟ᱾
ᱦᱩᱸᱟᱡᱚᱢᱚᱜ ᱠᱟᱱᱟ ᱮᱱᱟᱱᱟᱝ ᱫᱚ ᱟᱵᱤᱱᱟᱜ ᱫᱚᱞᱤᱧ ᱟᱸᱡᱚᱢᱮᱫ ᱛᱟᱦᱮᱸᱫ᱾
ᱦᱳᱭ ᱱᱤᱛᱚᱜ ᱦᱚᱸ ᱛᱷᱚᱲᱟ ᱜᱟᱱ ᱠᱟᱹᱴᱤᱡ ᱟ ᱰᱤᱥᱴᱟᱵᱮᱫ ᱠᱟᱱ ᱛᱟᱵᱮᱱᱟ ᱱᱟᱥᱮᱱᱟᱜ
ᱚ ᱱᱮᱴᱣᱟᱨᱠ ᱫᱚ ᱯᱷᱩᱞ ᱢᱮᱱᱟᱜᱼᱟ᱾ ᱟᱥᱚᱞᱮ ᱡᱤᱭᱳ ᱴᱟᱣᱟᱨ ᱮᱠᱴᱩ ᱥᱟᱺᱜᱤᱧ ᱧᱚᱜ ᱨᱮ ᱢᱮᱱᱟᱜᱼᱟ᱾ ᱛᱟᱦᱚᱞᱮ ᱤᱱᱟᱹᱛᱮ ᱱᱮᱴᱣᱟᱨᱠ ᱮᱠᱴᱩ ᱯᱨᱚᱵᱞᱮᱢ ᱜᱮᱭᱟᱭ᱾
ᱦᱳᱭ ᱦᱳᱭ ᱚᱱᱟ ᱦᱚᱸ ᱦᱩᱭ ᱫᱟᱲᱮᱭᱟᱜᱼᱟ᱾ ᱦᱮᱰᱯᱷᱳᱱ ᱠᱚᱫᱚ ᱵᱟᱵᱮᱱ ᱞᱟᱜᱟᱣ ᱟᱠᱟᱫᱟ?
ᱵᱟᱝᱜᱮ᱾
ᱦᱳᱭ ᱦᱮᱰᱯᱷᱳᱱ ᱞᱟᱜᱟᱣ ᱞᱮᱠᱟᱱᱡ ᱟᱨᱚ ᱦᱚᱸ ᱯᱨᱳᱚᱵᱞᱮᱢ ᱦᱩᱭᱩᱜᱼᱟ᱾
ᱦᱳᱭ ᱦᱳᱭ
ᱵᱮᱥ ᱵᱮᱲᱟ ᱜᱮ ᱢᱮᱱᱟᱜ ᱯᱮᱭᱟ?
ᱦᱮᱸ ᱵᱮᱥ ᱵᱟᱲᱟ ᱜᱮ᱾ ᱟᱯᱮ?
ᱦᱳᱭ ᱟᱞᱮ ᱦᱚᱸ ᱵᱮᱥ ᱵᱟᱲᱲᱟ ᱜᱮ ᱟᱨ ᱦᱟᱸᱜ ᱯᱷᱳᱱ ᱱᱟᱦᱟᱜ ᱥᱩᱨ ᱱᱟᱠᱷᱟ ᱨᱮᱜᱮᱵᱮᱱ ᱫᱚᱦᱚᱭᱟ ᱡᱮᱢᱚᱱ ᱵᱟᱱᱟ ᱦᱚᱲᱟᱜ ᱢᱚᱸᱡᱽ ᱛᱮ ᱟᱸᱡᱚᱢᱚᱜ ᱛᱟᱞᱟᱝ᱾
ᱦᱳᱭ
ᱦᱳᱭ ᱡᱮᱢᱚᱱ ᱟᱨ ᱵᱟᱝᱠᱷᱟᱱ ᱦᱟᱸᱜ ᱚᱱᱮ ᱜᱟᱭᱤᱰ ᱞᱟᱭᱤᱱᱥ ᱫᱟᱨᱟᱭᱛᱮ ᱢᱤᱴᱤᱝ ᱨᱮᱠᱚ ᱞᱟᱹᱭᱮᱫ ᱠᱟᱱ ᱞᱮᱠᱟ ᱢᱤᱫ ᱦᱚᱲᱟᱜ ᱫᱚ ᱯᱚᱨᱟᱹ ᱴᱟᱲᱟᱝ ᱴᱟᱲᱟᱝ ᱟᱸᱡᱚᱢᱚᱜ ᱠᱟᱱᱟ ᱟᱨ ᱢᱤᱫ ᱦᱚᱲᱟᱜ ᱫᱚ ᱵᱟᱝ ᱚᱱᱠᱟ ᱡᱮᱢᱚᱱ ᱟᱞᱚ ᱦᱩᱭᱩᱜ ᱛᱟᱞᱟᱝ
ᱦᱮᱸ ᱦᱮᱸ
ᱟᱨ ᱛᱚᱵᱮ ᱪᱮᱫ ᱠᱚ ᱠᱟᱹᱢᱤ ᱵᱟᱲᱟᱭ ᱫᱚ ᱦᱩᱭᱩᱜ ᱠᱟᱱᱟ?
ᱦᱤᱛᱚᱜ ᱫᱚ ᱚᱲᱟᱜ ᱨᱮᱜᱮ
ᱮᱨᱟᱯᱷᱩᱨ ᱠᱚ ᱪᱮᱫ ᱞᱮᱠᱟ ᱦᱩᱭ ᱵᱟᱲᱟᱭᱮᱱᱟ ᱥᱮ ᱵᱟᱝᱟ?
ᱟᱹᱣᱨᱤᱭᱜᱼᱟ ᱱᱚᱱᱛᱮ ᱫᱚ ᱫᱤᱱ ᱦᱤᱞᱳᱜ ᱜᱮ ᱫᱟᱜᱮᱜ ᱟᱭ ᱛᱟᱦᱚᱞᱮ ᱵᱟᱝ ᱦᱩᱭᱠᱟᱱᱟ᱾
ᱦᱳᱭ ᱟᱨ ᱛᱚᱵᱮ ᱪᱟᱥᱵᱟᱥ ᱠᱚᱫᱚᱯᱮ ᱪᱟᱥ ᱵᱟ ᱵᱟᱲᱟᱭ ᱜᱮᱭᱟ ᱥᱮ ᱵᱟᱝ ᱜᱮ ᱪᱟᱥᱵᱟᱥ ᱠᱚᱫᱚ
ᱦᱩᱸ ᱪᱟᱥᱵᱟᱥ ᱵᱟᱲᱟᱭ ᱜᱮᱭᱟᱞᱮ
ᱚ ᱟᱪᱪᱷᱟ ᱟᱪᱪᱷᱟ
ᱛᱟᱦᱚᱞᱮ ᱫᱤᱱ ᱦᱤᱞᱳᱜ ᱜᱮ ᱫᱟᱜ ᱟᱫᱟᱭ ᱟᱫᱚ ᱪᱟᱨᱟ ᱜᱤᱰᱤ ᱠᱚᱫᱚ ᱵᱟᱝ ᱦᱩᱭ ᱟᱠᱟᱱᱟ᱾ ᱢᱟᱱᱮ ᱵᱟᱝ ᱵᱟᱹᱛᱟᱹᱲᱤ ᱠᱟᱱᱟ ᱟᱫᱚ ᱵᱟᱝ ᱜᱟᱱᱚᱜ ᱠᱟᱱᱟ᱾
ᱦᱳᱭ ᱟᱹᱰᱤ ᱵᱮᱥ ᱵᱮᱱ ᱞᱟᱹᱭᱠᱮᱜᱼᱟ ᱚᱱᱮ ᱚᱱᱠᱟᱜᱮ ᱟᱞᱮ ᱦᱚᱸ ᱩᱱᱟᱹᱜ ᱫᱤᱱ ᱫᱚ ᱦᱟᱸᱜ ᱵᱟᱭ ᱫᱟᱜ ᱮᱫ ᱠᱟᱱ ᱛᱟᱦᱮᱱᱟ ᱞᱟᱦᱟ ᱫᱚ ᱟᱨ ᱱᱚᱜ ᱚᱚᱭ ᱦᱟᱸ ᱥᱩᱨ ᱫᱤᱱ ᱠᱷᱚᱱ ᱫᱚ ᱟᱜ ᱟᱹᱰᱤ ᱟᱸᱴ ᱜᱮ ᱫᱟᱜ ᱮ ᱠᱟᱱᱟ᱾ ᱟᱫᱚ ᱚᱱᱮ ᱵᱮᱮᱱ ᱞᱟᱹᱭ ᱠᱮᱫ ᱞᱮᱠᱟ ᱟᱹᱰᱤ ᱟᱸᱴ ᱫᱟᱜ ᱮᱜ ᱠᱟᱱᱟ ᱠᱷᱮᱛ ᱠᱚ ᱵᱟᱝ ᱦᱟᱸᱡᱮᱫ ᱵᱟᱲᱟᱣ ᱠᱟᱱᱟ᱾ ᱟᱨ ᱵᱟᱝ ᱦᱟᱸᱡᱤᱫ ᱵᱟᱲᱟᱣ ᱠᱟᱱ ᱛᱮ ᱦᱟᱜ ᱪᱟᱨᱟ ᱜᱟᱹᱰᱤ ᱠᱚᱫᱚ ᱵᱟᱭ ᱜᱟᱱᱚᱜ ᱠᱟᱱᱟ᱾ ᱟᱨ ᱱᱚᱝᱠᱟ ᱜᱮ ᱫᱟᱜ ᱞᱮᱠᱷᱟᱱ ᱱᱟᱦᱟᱜ ᱪᱮᱠᱠᱟ ᱠᱟ ᱠᱟᱛᱮᱴᱮᱫ ᱵᱚᱱ ᱜᱤᱰᱤᱭᱟ ᱦᱟᱸᱜ ᱟᱫᱚ ᱦᱟᱸᱜ ᱟᱪᱷᱟᱲᱟ ᱜᱮ ᱦᱟᱸᱜ ᱜᱟᱱᱚᱜᱼᱟ ᱟᱨ ᱵᱟᱝᱠᱷᱟᱱ ᱫᱚ ᱦᱟᱸᱜ ᱛᱟᱺᱜᱤ ᱦᱩᱭᱩᱜᱼᱟ
ᱦᱳᱭ ᱛᱟᱺᱜᱤ ᱞᱮᱠᱷᱟᱱ ᱛᱚ ᱟᱵᱟᱨ ᱨᱚᱦᱚᱭ ᱠᱚᱦᱚᱸ ᱫᱮᱨᱤ ᱪᱟᱜᱼᱟ
ᱦᱳᱭ ᱦᱳᱭ ᱟᱹᱰᱤ ᱫᱮᱨᱤ ᱟᱵᱚᱱ ᱦᱟᱸᱜ ᱪᱮᱫᱟᱜ ᱥᱮ ᱥᱮᱫᱟᱭ ᱫᱚ ᱦᱟᱸᱜ ᱱᱤᱛ ᱛᱮᱫᱚ ᱦᱟᱸᱜ
ᱨᱚᱦᱚᱭ ᱵᱟᱲᱟᱭᱮᱫ ᱛᱟᱦᱮᱸ ᱠᱚ ᱦᱮᱸ ᱚᱢᱵᱚᱛᱤ ᱠᱷᱟᱱ ᱜᱮ ᱨᱚᱦᱚᱭ ᱠᱚ ᱮᱦᱚᱵ ᱛᱟᱦᱮᱸ ᱢᱩ ᱛᱮᱠᱚ ᱡᱚᱢᱟᱠᱚ ᱟᱨ ᱨᱚᱦᱚᱭᱟᱠᱚ
ᱦᱳᱭ ᱟᱫᱚ ᱱᱟᱦᱟᱜ ᱱᱮᱛᱟᱨ ᱢᱟ ᱡᱩᱜᱽ ᱜᱮ ᱵᱚᱫᱚᱞ ᱪᱟᱵᱟᱣ ᱟᱠᱟᱱ ᱞᱮᱠᱟ ᱟᱹᱭᱠᱟᱹᱜ ᱠᱟᱱᱟ᱾ ᱟᱹᱭᱠᱟᱹᱜ ᱠᱟᱱᱟ ᱮᱠᱫᱚᱢ ᱵᱚᱞᱮ ᱟᱭᱢᱟᱟᱜᱤ ᱡᱩᱜ ᱵᱚᱫᱚᱞᱱᱟ ᱱᱚᱜ ᱚᱚᱭ ᱱᱮᱛᱟᱨ ᱢᱟ ᱥᱤᱛᱩᱝ ᱜᱮ ᱟᱹᱰᱤ ᱟᱸᱴᱮ ᱥᱤᱛᱩᱝ ᱟᱵᱚᱱ ᱠᱟᱱᱟ᱾
ᱟᱨ ᱟᱹᱰᱤ ᱡᱟᱹᱥᱛᱤ ᱜᱮᱭ ᱥᱤᱛᱩᱝ ᱮ ᱠᱟᱱᱟ, ᱚᱲᱟᱜ ᱨᱮᱦᱚᱸ ᱮᱠᱫᱚᱢ ᱟᱠᱵᱟᱜᱟᱣ ᱪᱟᱵᱟᱜ ᱠᱟᱱᱟ ᱵᱚᱱ ᱥᱤᱛᱩᱝ ᱛᱮ ᱦᱚᱭ ᱥᱮ᱾
ᱦᱳᱭ᱾ ᱚᱲᱟᱜ ᱨᱮᱦᱚᱸ ᱞᱚᱞᱚ ᱦᱚᱭ ᱯᱟᱝᱠᱷᱟ ᱨᱮᱱᱟᱜ ᱦᱚᱸ ᱛᱟ ᱯᱚᱨᱮ ᱵᱟᱭᱨᱮ ᱨᱮᱢ ᱪᱟᱞᱟᱣ ᱞᱮᱱ ᱨᱮ ᱦᱚᱸ ᱫᱟᱨᱮ ᱠᱚ ᱨᱮᱱᱟᱜ ᱦᱚᱭ ᱦᱚᱸ ᱞᱚᱞᱚ ᱜᱮ
ᱦᱳᱭ ᱟᱹᱰᱤ ᱟᱸᱴ ᱜᱤ ᱞᱚᱞᱚ ᱦᱚᱭ ᱟᱨ ᱵᱟᱨᱦᱮ ᱨᱮᱦᱚᱸ ᱥᱟᱨᱟ ᱜᱷᱟᱹᱲᱤᱡ ᱛᱟᱦᱮᱸ ᱵᱟᱝ ᱜᱟᱱᱚᱜ ᱠᱟᱱᱟ ᱞᱚᱞᱚ ᱦᱚᱭ ᱨᱮ ᱟᱨ ᱚᱲᱟᱜ ᱨᱮ ᱦᱚᱸ ᱛᱟᱦᱮᱸ ᱵᱟᱵᱚᱱ ᱫᱟᱲᱮᱭᱟᱜ ᱠᱟᱱᱟ᱾ ᱩᱱᱟᱹᱜ ᱡᱟᱹᱥᱛᱤ ᱥᱤᱛᱩᱝ ᱟᱵᱚᱱ ᱠᱟᱱᱟ᱾
ᱥᱤᱛᱩᱝ ᱠᱟᱱᱟ ᱦᱮᱸ
ᱢᱟᱱᱮ ᱡᱩᱜᱽ ᱵᱚᱫᱚ ᱞᱮᱱ ᱞᱮᱠᱟ ᱢᱟ ᱵᱩᱡᱷᱟᱹᱜ ᱠᱟᱱ ᱜᱮᱭᱟ ᱪᱟᱥ ᱵᱟᱥ ᱨᱮᱦᱚᱸ ᱟᱭᱢᱟ ᱚᱱᱛᱚᱨ ᱵᱩᱡᱷᱟᱹᱜ ᱠᱟᱱᱟ ᱱᱮᱛᱟᱨ ᱫᱚ ᱦᱳᱭ
ᱡᱮ ᱞᱮᱠᱟ ᱵᱮᱱ ᱞᱟᱹᱭ ᱠᱮᱜᱼᱟ ᱟᱵᱟᱵᱚᱹᱛᱤ ᱡᱚᱢ ᱠᱟᱛᱮᱜ ᱨᱚᱦᱚᱭ ᱠᱚ ᱵᱚᱱ ᱮᱦᱚᱵᱚᱜ ᱠᱟᱱ ᱛᱟᱦᱮᱸᱱᱟ ᱟᱫᱚ ᱱᱤᱛᱚᱜ ᱢᱟ ᱟᱵᱟᱵᱟᱹᱛᱤ ᱵᱚᱱ ᱡᱚᱢ ᱵᱟᱲᱟ ᱠᱮᱫ ᱨᱮᱦᱚᱸ ᱟᱸᱣᱨᱤ ᱦᱟᱸᱜ ᱰᱟᱨᱟ ᱠᱚᱵᱚᱱ ᱜᱤᱰᱤᱼᱭᱟ᱾ ᱮᱱᱠᱷᱟᱱ ᱮᱱᱛᱮᱨᱮᱦᱚ ᱵᱷᱟᱨᱚᱛ ᱵᱚᱝᱜᱟ ᱵᱚᱱ ᱛᱤᱭᱳᱜ ᱠᱮᱭᱟ ᱦᱟᱸᱜ ᱦᱳᱭ ᱟᱨ ᱪᱟᱨᱟ ᱜᱤᱰᱤ ᱠᱟᱛᱮᱜ ᱚᱱᱟ ᱟᱨᱦᱚᱸ ᱦᱟᱨᱟᱜ ᱛᱟᱵᱚᱱᱟ, ᱥᱳᱢᱳᱭ ᱞᱟᱜᱟᱜᱼᱟ ᱛᱷᱚᱲᱟ ᱜᱟᱱ ᱾
ᱟᱞᱮᱥ ᱥᱮᱫ ᱫᱚ ᱵᱷᱟᱫᱚᱨ ᱵᱚᱸᱜᱟ ᱦᱚᱸᱠᱚ ᱨᱚᱦᱚᱭ ᱵᱟᱲᱟᱭᱮᱫ ᱛᱟᱦᱮᱸᱜ ᱜᱮ ᱾
ᱦᱳᱭ ᱮᱱᱛᱮ ᱱᱚᱜᱼᱚᱭ ᱱᱚᱝᱠᱟ ᱾ ᱛᱮᱜᱮ ᱦᱟᱸᱜ ᱵᱤᱞᱚᱢᱚᱜ ᱠᱟᱱ ᱫᱚ, ᱟᱫᱚ ᱦᱳᱭ ᱦᱳᱭ ᱞᱟᱹᱭ ᱵᱤᱱ?
ᱞᱟᱹᱭ ᱫᱟᱹᱞᱤᱧ ᱟᱞᱮ ᱥᱮᱫ ᱫᱚ ᱵᱷᱟᱫᱚᱨ ᱵᱚᱸᱜᱟ ᱢᱩᱪᱟᱹᱫ ᱥᱮᱫ ᱦᱚᱸ ᱚᱱᱠᱟ ᱠᱚ ᱨᱚᱦᱚᱭ ᱵᱟᱲᱟᱭᱮᱫ ᱛᱟᱦᱮᱸᱜ ᱜᱮ᱾
ᱦᱳᱭ ᱪᱟᱨᱟ ᱜᱤᱰᱤ ᱠᱚ ᱱᱚᱝᱠᱟ ᱵᱚᱱ ᱛᱟᱭᱚᱢᱚᱜ ᱠᱷᱟᱱ ᱫᱚ, ᱦᱟᱸᱜ ᱵᱷᱟᱫᱚᱨ ᱵᱚᱸᱜᱟ ᱦᱚᱸ ᱨᱚᱦᱚᱭ ᱦᱳᱭᱳᱜ ᱜᱮᱭᱟ ᱾ ᱪᱮᱫᱟᱜ ᱥᱮ ᱱᱤᱛ ᱦᱟᱹᱵᱤᱡ ᱱᱚᱜᱼᱚᱭ ᱪᱟᱨᱟ ᱠᱚ ᱦᱟᱸᱜ ᱵᱟᱵᱚᱱ ᱜᱤᱰᱤ ᱟᱠᱟᱣᱟ, ᱟᱫᱚ ᱚᱱᱟ ᱦᱟᱨᱟᱜ ᱛᱮ ᱫᱚ ᱦᱟᱸᱜ ᱛᱷᱚᱲᱟ ᱥᱳᱢᱳᱭ ᱞᱟᱜᱟᱜ ᱜᱮᱭᱟ ᱟᱨ ᱦᱚᱸ ᱠᱷᱮᱛ ᱦᱟᱥᱟ ᱠᱚ ᱦᱚᱸ ᱵᱚᱱ ᱥᱤᱭᱳᱜ ᱵᱟᱵᱚᱱ ᱥᱤᱭᱳᱜ ᱠᱟᱫᱟ ᱚᱱᱟ ᱵᱮᱥ ᱴᱷᱤᱠ ᱦᱟᱸᱜ ᱛᱮᱭᱟᱨ ᱠᱟᱜ ᱦᱩᱭᱩᱜᱼᱟ, ᱛᱚᱵᱮ ᱟᱹᱱᱤᱡ ᱜᱮ ᱦᱟᱸᱜ ᱨᱚᱦᱚᱭ ᱦᱚᱸ ᱦᱟᱸᱜ ᱜᱟᱱᱚᱜ ᱠᱟᱱᱟ ᱾ ᱟᱨ ᱛᱚᱵᱮ ᱦᱩᱹᱞ ᱢᱟᱦᱟ ᱠᱚᱫᱚ ᱦᱟᱸᱜ ᱯᱮ ᱥᱟᱯᱲᱟᱣ ᱵᱟᱲᱟᱜ ᱠᱟᱱᱟ ᱥᱮ ᱵᱟᱝ-ᱟ?
ᱦᱮᱸ ᱦᱩᱹᱞ ᱢᱟᱦᱟ ᱞᱟᱹᱜᱤᱜ ᱥᱟᱯᱲᱟᱣ ᱦᱳᱭᱳᱜ ᱠᱟᱱ ᱜᱮᱭᱟ ᱾ ᱪᱮᱫ ᱠᱟ ᱠᱚ ᱢᱟᱱᱟᱣᱟ ᱟᱯᱮ ᱚᱱᱛᱮ?
ᱟᱞᱮ ᱥᱮᱱ ᱢᱟ ᱱᱚᱛᱮ ᱵᱮᱥ ᱜᱮ ᱦᱩᱭᱩᱜ ᱛᱟᱦᱮᱸᱱᱟ, ᱟᱨ ᱠᱩᱨᱩ ᱢᱩᱴᱩᱭᱮᱜᱼᱟ ᱞᱮ ᱡᱮ ᱱᱤᱭᱟᱹ ᱫᱚᱢ ᱦᱚᱸ ᱟᱨ ᱵᱮᱥ ᱦᱩᱭᱩᱜ ᱢᱟ᱾
ᱟᱞᱮ ᱥᱮ ᱫᱚᱠᱚ ᱢᱟᱱᱟᱣ ᱛᱟᱦᱮᱸᱱᱟ ᱡᱮᱢᱚᱱ ᱱᱤᱛᱚᱜ ᱢᱟ ᱥᱟᱱᱟᱢ ᱟᱜ ᱥᱟᱵ ᱥᱟᱯᱲᱟᱣ ᱢᱟ ᱦᱳᱭ ᱠᱟᱱᱟ ᱱᱚᱜ-ᱚᱭ ᱫᱤᱱ ᱠᱚᱦᱚ ᱥᱮᱴᱮᱨ ᱦᱮᱡ ᱱᱟ ᱟᱨ ᱡᱮᱢᱚᱱ ᱢᱩᱨᱛᱤ ᱢᱮᱱᱟᱜ ᱠᱤᱱ ᱛᱟᱵᱚᱱᱟ ᱢᱩᱨᱛᱤ ᱴᱷᱮᱱ ᱛᱷᱟᱱ ᱱᱟᱦᱟᱜ ᱵᱚᱱ ᱥᱟᱯᱷᱟᱭᱟ ᱦᱟᱸᱜ ᱩᱢᱩᱞ ᱠᱚ ᱱᱟᱦᱟᱜ ᱵᱚᱱ ᱵᱮᱱᱟᱣ ᱟᱹᱠᱤᱱ ᱠᱟᱱᱟ ᱾ ᱟᱨ ᱢᱚᱬᱮ ᱢᱟᱺᱡᱷᱤ ᱱᱟᱭᱠᱮ ᱠᱚᱦᱚᱸ ᱦᱟᱸᱜ ᱵᱚᱱ ᱱᱮᱣᱛᱟ ᱭᱮᱜ ᱠᱚᱣᱟ ᱟᱨ ᱢᱟᱱᱚᱛ ᱛᱤᱭᱟᱹ ᱢᱟᱱ ᱢᱟᱱᱚᱛ ᱯᱮᱲᱟ ᱠᱚᱦᱚᱸ ᱦᱟᱸᱜ ᱵᱚᱱ ᱱᱮᱣᱛᱟ ᱭᱮᱜ ᱠᱚᱣᱟ ᱾
ᱟᱨ ᱩᱱᱠᱩ ᱱᱮᱣᱛᱟ ᱵᱟᱲᱟ ᱠᱟᱛᱮᱜ ᱜᱮ ᱦᱟᱸᱜ ᱩᱱᱠᱩ ᱥᱤᱫᱩ ᱠᱟᱹᱱᱦᱩ ᱪᱟᱸᱫᱽ ᱵᱷᱟᱭᱨᱳ ᱡᱚᱛᱚ ᱧᱩᱛᱩᱢ ᱠᱟᱛᱮᱜ ᱱᱟᱦᱟᱜ ᱩᱱᱠᱩ ᱵᱟᱨᱮ ᱛᱮ, ᱦᱟᱸᱜ ᱡᱚᱛᱚ ᱵᱚᱱ ᱞᱟᱹᱭ-ᱟ ᱾ ᱠᱟᱱᱟ ᱞᱟᱹᱭ ᱞᱟᱠᱪᱟᱨ ᱦᱩᱭᱩᱜᱼᱟ ᱟᱨ ᱥᱮᱨᱮᱧ ᱠᱚᱦᱚᱸ ᱱᱟᱦᱟᱜ ᱦᱩᱭᱩᱜᱼᱟ, ᱥᱮᱨᱮᱧ ᱟᱛᱮ ᱨᱟᱹᱲ ᱟᱛᱮ ᱟᱨ ᱱᱟᱦᱟᱜ ᱛᱩᱢᱫᱟᱜ ᱴᱟᱢᱟᱠ ᱟᱛᱮᱜ ᱦᱩᱭᱩᱜᱼᱟ ᱦᱟᱸᱜ ᱟᱨ ᱯᱨᱳᱜᱨᱟᱢ ᱟᱫᱚ ᱱᱟᱦᱟᱜ ᱱᱚᱝᱠᱟ ᱛᱟᱨᱟᱥᱤᱧ ᱠᱷᱚᱱ ᱱᱟᱦᱟᱜ ᱮᱦᱚᱵᱚᱜᱼᱟ, ᱟᱨ ᱛᱟᱨᱟᱥᱤᱧ ᱮᱦᱚᱵ ᱠᱟᱛᱮᱜ ᱱᱟᱦᱟᱜ ᱧᱩᱦᱩᱢ ᱚᱜ ᱚᱠᱛᱚ ᱫᱚ ᱦᱟᱸᱜ ᱪᱟᱵᱟᱜᱼᱟ ᱦᱟᱸᱜ ᱟᱨ ᱮᱱᱛᱮᱜ
ᱟᱸᱡᱚᱢ ᱟᱠᱟᱜ ᱜᱮᱭᱟ ᱵᱮᱱ? ᱡᱟᱸᱦᱟ ᱨᱮ ᱜᱮ ᱡᱟᱦᱟᱸ ᱱᱟᱜ ᱦᱳᱭᱳᱜ ᱠᱟᱱ ᱠᱷᱟᱡ ᱱᱟᱭᱤᱴ ᱯᱨᱳᱜᱨᱟᱢ ᱫᱷᱟᱨᱟ ᱞᱮᱠᱟ ᱠᱚ ᱦᱚᱪᱚ ᱭᱮᱜ ᱠᱟᱱᱟ ᱦᱳᱭ ᱥᱮ᱾
ᱟᱨ ᱱᱚᱜᱼᱚᱭ ᱜᱚᱴᱟ ᱜᱮ ᱦᱳᱭᱳᱜ ᱠᱟᱱ ᱛᱮᱦᱮᱱᱚ᱾ ᱟᱫᱚ ᱵᱚᱞᱮ ᱟᱹᱞᱤᱧ ᱫᱚᱞᱤᱧ ᱢᱮᱱᱮᱫ ᱠᱟᱱᱟ, ᱱᱚᱣᱟ ᱱᱟᱭᱤᱴ ᱯᱨᱳᱜᱨᱟᱢ ᱫᱚ ᱡᱮᱢᱚᱱ ᱵᱟᱝ ᱦᱩᱭᱩᱜ, ᱟᱨ ᱫᱤᱱ ᱫᱤᱱ ᱨᱮᱜᱮ ᱡᱮᱢᱚᱱ ᱢᱩᱪᱟᱹᱫᱚᱜ, ᱪᱮᱫᱟᱜ ᱥᱮ ᱟᱭᱢᱟ ᱞᱮᱠᱟᱱ ᱦᱚᱲ ᱢᱮᱱᱟᱜ ᱠᱚᱣᱟ᱾ ᱡᱮ ᱱᱚᱣᱟ ᱟᱵᱚᱣᱟᱜ ᱡᱟᱦᱟᱸ ᱦᱩᱞ ᱢᱟᱦᱟ ᱠᱟᱱᱟ ᱚᱱᱟ ᱵᱟᱠᱷᱨᱟ ᱛᱮᱦᱚᱸ ᱵᱟᱠᱚ ᱵᱟᱰᱟᱭᱟ᱾
ᱟᱨ ᱚᱱᱟ᱾ ᱟᱠᱚ ᱥᱚᱢᱚᱭ ᱢᱟ ᱦᱟᱸᱜ ᱵᱟᱠᱚ ᱥᱮᱞᱮᱫᱚᱜ ᱠᱟᱱᱟ ᱞᱟᱹᱭ ᱞᱟᱠᱪᱟᱨ ᱜᱷᱟᱹᱲᱤᱡ ᱢᱟ ᱟᱨ ᱱᱟᱦᱟᱜ ᱛᱟᱭᱚᱢ᱾
ᱦᱚᱭ
ᱛᱟᱭᱚᱢ ᱛᱮᱠᱚ ᱥᱮ ᱥᱮᱴᱮᱨᱚᱜ-ᱟ ᱧᱩ ᱵᱩᱞ ᱠᱟᱛᱮ᱾
ᱦᱮᱸ
ᱛᱚ ᱦᱟᱱᱮ ᱧᱩᱦᱩᱢ ᱧᱤᱫᱟᱹ ᱠᱟᱛᱮᱜ ᱟᱨ ᱮᱢᱟ ᱵᱚᱱᱟ ᱥᱮ ᱟᱵᱚ ᱠᱚᱦᱚᱸ ᱵᱚᱱ ᱪᱟᱞᱟᱜ ᱠᱟᱱᱟ᱾ ᱧᱩ ᱵᱩᱞ ᱠᱟᱛᱮᱜ ᱫᱚ ᱱᱟᱦᱟᱜ ᱵᱮᱥ ᱫᱷᱟᱨᱟ ᱛᱮᱦᱟᱸᱜ ᱵᱟᱠᱚ ᱩᱯᱨᱩᱢ ᱵᱚᱱᱟ ᱵᱟᱝ ᱥᱮ᱾ ᱟᱵᱚ ᱥᱟᱱᱛᱟᱲᱟᱜ᱾ ᱩᱯᱚᱨ ᱨᱮᱜᱮ ᱟᱭᱢᱟ ᱱᱟᱦᱟᱪᱟᱨ ᱠᱚ ᱦᱩᱭᱱᱟ ᱟᱨ ᱚᱱᱠᱟ ᱡᱮᱢᱚᱱ ᱟᱞᱚ ᱦᱩᱭᱩᱜ᱾ ᱚᱱᱟ ᱞᱟᱹᱜᱤᱫ ᱱᱟᱭᱤᱴ ᱯᱨᱳᱜᱨᱟᱢ ᱫᱚ ᱡᱮᱢᱚᱱ ᱵᱚᱱᱫᱚᱜ ᱜᱤ ᱦᱳᱭ᱾
ᱟᱨ ᱱᱚᱣᱟ ᱫᱤᱱ ᱨᱮ ᱫᱚ ᱱᱟᱭᱤᱴ ᱯᱨᱳᱜᱨᱟᱢ ᱫᱚ ᱵᱟᱝ ᱴᱷᱤᱠᱟ᱾
ᱵᱟᱝ ᱴᱷᱤᱠᱟ᱾
ᱩᱱ ᱦᱤᱞᱳᱜ ᱫᱚ ᱟᱵᱚᱣᱟᱜ ᱥᱚᱨᱚᱱᱤᱭᱚ ᱫᱤᱱ ᱠᱟᱱᱟ ᱥᱮ ᱩᱱ ᱦᱤᱞᱳᱜ ᱫᱚ ᱟᱵᱚᱣᱟᱜ ᱫᱚ ᱨᱟᱹᱥᱠᱟᱹ ᱫᱤᱱ ᱫᱚ ᱵᱟᱝ ᱠᱟᱱᱟ᱾
ᱦᱳᱭ ᱟᱨ ᱟᱭᱢᱟ ᱞᱮᱠᱟᱱ ᱦᱚᱲ ᱵᱟᱠᱚ ᱵᱟᱲᱟᱭᱟ ᱡᱮ ᱱᱚᱣᱟ ᱫᱚ᱾ ᱪᱮᱫ ᱫᱤᱱ ᱵᱚᱱ ᱢᱟᱱᱟᱣᱮᱫ ᱠᱟᱱᱟ ᱪᱮᱫ ᱞᱟᱹᱜᱤᱫ ᱵᱚᱱ ᱢᱟᱱᱟᱣᱮᱫ ᱠᱟᱱᱟ ᱟᱫᱚ ᱟᱰ ᱡᱟᱹᱥᱛᱤ ᱜᱟᱱ ᱦᱚᱲ ᱫᱚ ᱦᱟᱸᱜ᱾ ᱠᱚ ᱧᱮᱞᱚᱜ ᱠᱟᱱᱟ ᱱᱚᱣᱟ ᱱᱟᱦᱟᱜ᱾ ᱞᱟᱹᱭ ᱞᱟᱠᱪᱟᱨ ᱜᱷᱟᱹᱲᱤᱡ ᱫᱚ ᱦᱟᱸᱜ ᱵᱟᱵᱚᱱ ᱥᱮᱴᱮᱨᱚᱜ ᱠᱟᱱᱟ ᱛᱟᱭᱱᱚᱢ ᱛᱮᱵᱚᱱ ᱥᱮᱴᱮᱨᱚᱜ ᱠᱟᱱᱟ ᱟᱫᱚ ᱱᱟᱦᱟᱜ ᱪᱮᱫ ᱨᱟᱹᱥᱠᱟᱹ ᱛᱮᱪᱚ ᱵᱩᱜᱤ᱾ ᱛᱮᱵᱚᱱ ᱧᱩᱭᱮᱫ ᱠᱟᱱᱟ ᱥᱮ ᱧᱮᱧᱮᱞ ᱡᱟᱛᱨᱟ ᱯᱟᱛᱟ ᱠᱚᱨᱮᱱᱟᱜ ᱵᱚᱱ ᱫᱟᱲᱟ ᱵᱟᱲᱟᱭ ᱠᱟᱱᱟ ᱵᱟᱝ ᱥᱮ᱾
ᱦᱮᱸ ᱦᱮᱸ᱾
ᱦᱳᱭ ᱟᱫᱚ ᱱᱚᱜ-ᱚᱭ ᱱᱚᱣᱟᱜᱮ ᱵᱟᱵᱚᱱ ᱵᱮᱥᱮᱜ ᱠᱟᱱᱟ ᱟᱵᱚ ᱢᱤᱫᱴᱮᱡ ᱵᱟᱨᱭᱟ ᱥᱟᱱᱛᱟᱲ ᱠᱷᱟᱹᱛᱤᱨ ᱛᱮ ᱡᱚᱛᱚ᱾ ᱜᱚᱴᱟ ᱫᱤᱥᱚᱢ ᱨᱮᱱ ᱥᱟᱱᱛᱟᱲ ᱵᱚᱱ ᱵᱚᱫᱱᱟᱢᱚᱜ ᱠᱟᱱᱟ᱾
ᱦᱮᱸ ᱵᱚᱫᱱᱟᱢᱚᱜ ᱠᱟᱱᱟ᱾
ᱪᱷᱟᱹᱛᱤᱠ ᱡᱟᱹᱛ ᱫᱚ ᱡᱮᱢᱚᱱ ᱠᱤ ᱟᱵᱚ ᱠᱚ ᱧᱮᱞᱮᱫ ᱵᱚᱱᱟ ᱟᱫᱚ᱾ ᱩᱱᱠᱩ ᱫᱚ ᱱᱚᱣᱟ ᱫᱚ ᱵᱟᱝ ᱜᱮᱠᱚ ᱵᱟᱰᱟᱭᱟ ᱠᱤ ᱮᱱᱦᱤᱞᱳᱜ ᱪᱮᱫ ᱦᱩᱭᱩᱜ-ᱟ᱾ ᱪᱮᱫ ᱨᱮᱱᱟᱜ ᱞᱟᱹᱭ ᱞᱟᱠᱪᱟᱨ ᱦᱩᱭᱩᱜ ᱛᱟᱦᱮᱸᱱᱟ ᱩᱱᱠᱩ ᱫᱚᱠᱚ ᱢᱮᱱᱟ᱾ ᱥᱟᱱᱛᱟᱲ ᱦᱚᱲ ᱠᱚ ᱡᱟᱨᱣᱟᱜ ᱛᱟᱦᱮᱸᱱᱟ ᱟᱨ ᱚᱸᱰᱮ ᱦᱟᱺᱰᱤ ᱧᱩ ᱵᱩᱞ ᱠᱟᱛᱮ ᱠᱚ ᱜᱩᱲᱫᱟᱹᱣ ᱵᱟᱲᱟᱭ ᱛᱟᱦᱮᱸᱱᱟ ᱦᱳᱭ ᱥᱮ᱾
ᱦᱳᱭ ᱦᱳᱭ ᱚᱱᱠᱟ ᱜᱮᱠᱚ ᱞᱟᱹᱭᱟ᱾
ᱟᱫᱚ ᱚᱱᱠᱟ ᱡᱮᱢᱚᱱ ᱟᱞᱚ ᱠᱚ ᱵᱚᱫᱱᱟᱢ ᱵᱟᱲᱟ ᱵᱚᱱ ᱟᱨ ᱚᱱᱠᱟ ᱡᱮᱢᱚᱱ᱾ ᱟᱵᱚ ᱵᱟᱨᱭᱟ ᱜᱟᱱ ᱦᱚᱲ ᱦᱚᱯᱚᱱ ᱞᱟᱹᱜᱤᱫ ᱵᱚᱞᱮ ᱪᱷᱟᱹᱛᱤᱠ ᱡᱟᱹᱛᱼᱼ ᱴᱷᱮᱡ ᱡᱮᱢᱚᱱ ᱨᱚᱲ ᱟᱞᱚᱵᱚᱱ ᱟᱸᱡᱚᱢ ᱢᱟ ᱦᱳᱭ ᱥᱮ, ᱟᱵᱤᱱᱟᱜ ᱢᱮᱱ ᱪᱮᱫ ᱠᱟᱱᱟ ᱱᱚᱣᱟ ᱨᱮ?
ᱦᱩᱸ ᱟᱹᱞᱤᱧᱟᱜ ᱢᱮᱱ ᱦᱚᱸ ᱚᱱᱠᱟ ᱜᱮ᱾ ᱡᱮ ᱩᱱᱠᱩ ᱡᱟᱹᱛᱤ ᱠᱷᱚᱱᱟᱜ ᱡᱮ ᱟᱵᱚ ᱡᱮᱱᱚ ᱨᱚᱲ ᱟᱸᱡᱚᱢ ᱟᱞᱚ ᱦᱩᱭᱩᱜ ᱛᱟᱵᱚᱱ ᱢᱟ᱾ ᱡᱮ ᱱᱚᱝᱠᱟ᱾ ᱟᱨ ᱩᱱ ᱦᱤᱞᱳᱜ ᱦᱚᱸ ᱱᱚᱣᱟ ᱦᱚᱸ ᱵᱟᱠᱚ ᱵᱟᱲᱟᱭ ᱛᱟᱵᱚᱱᱟ ᱡᱟᱦᱟᱸ ᱵᱤᱱ ᱞᱟᱹᱭᱮᱫ-ᱟ ᱵᱤᱱ ᱡᱮ ᱩᱱ ᱦᱤᱞᱳᱜ᱾ ᱪᱮᱫ ᱦᱩᱭᱩᱜ-ᱟ ᱢᱮᱱᱛᱮ ᱚᱱᱠᱟ ᱟᱵᱚ ᱡᱚᱠᱷᱚᱱ ᱵᱚᱱ ᱪᱟᱞᱟᱜᱼᱟ ᱞᱟᱹᱭᱟ ᱠᱩᱞᱤ ᱵᱚᱱ ᱜᱮᱭᱟ ᱠᱚ ᱪᱮᱫ ᱠᱟᱱ ᱛᱟᱯᱮ᱾ ᱯᱮ ᱛᱮᱦᱤᱧ ᱫᱚ ᱫᱚᱢᱮ ᱯᱮ ᱥᱟᱹᱛ ᱟᱠᱟᱱᱟ᱾
ᱦᱳᱭ᱾
ᱠᱩᱞᱤᱭᱟᱹᱱᱤᱡ ᱜᱮᱭᱟ᱾
ᱟᱨ᱾ ᱟᱵᱚ ᱦᱚᱲ ᱜᱮ ᱱᱟᱦᱟᱜ ᱩᱱᱟᱹᱜ ᱱᱚᱜ-ᱚᱭ ᱵᱚᱱ ᱚᱞᱚᱜ ᱯᱟᱲᱦᱟᱜ ᱠᱟᱱ ᱦᱚᱲ ᱫᱚ ᱱᱟᱦᱟᱜ ᱛᱷᱚᱲᱟ ᱠᱟᱹᱴᱤᱡ ᱵᱚᱱ ᱵᱟᱲᱟᱭ ᱧᱚᱜ ᱮᱡ᱾ ᱠᱟᱱ ᱜᱮᱭᱟ ᱥᱮ ᱤᱱᱟᱹᱜ ᱟᱹᱠᱤᱞ᱾ ᱜᱮᱭᱟᱱ ᱢᱮᱱᱟᱜ ᱛᱮ ᱛᱷᱚᱲᱟ ᱵᱚᱱ ᱵᱟᱰᱟᱭ ᱧᱚᱜ ᱜᱮᱭᱟ ᱵᱩᱡ ᱜᱮᱭᱟ ᱵᱚᱱ᱾ ᱢᱮᱱᱠᱷᱟᱱ ᱟᱛᱳ ᱠᱚ ᱨᱮᱱ ᱫᱚ ᱡᱚᱛᱚ ᱦᱚᱲ ᱫᱚ ᱮᱱᱛᱮᱫ ᱚᱞᱚᱜ ᱯᱟᱲᱦᱟᱜ ᱦᱚᱲ ᱵᱟᱹᱱᱩᱜ ᱵᱚᱱᱟ ᱦᱳᱭ᱾
ᱢᱟᱱᱩᱜ ᱵᱚᱱᱟ ᱦᱚᱸᱭ
ᱟᱨ ᱩᱱᱟᱹᱜ ᱦᱚᱸ ᱱᱟᱦᱟᱜ ᱵᱟᱵᱚᱱ ᱠᱩᱨᱞᱩ ᱠᱩᱨᱩᱢᱩᱴᱩᱭᱮᱫ ᱠᱟᱱᱟ ᱟᱫᱚ ᱦᱟᱸᱜ ᱦᱟᱱᱮ ᱵᱷᱩᱞ ᱠᱟᱛᱮᱫ ᱦᱟᱸᱜ ᱵᱚᱱ ᱞᱟᱹᱠ ᱪᱟᱨ ᱵᱟᱚᱲᱟᱭ ᱟᱣᱲᱤ ᱜᱮ ᱵᱟᱝ
ᱦᱳᱭ ᱦᱳᱭ
ᱦᱳᱭ ᱟᱫᱚ ᱚᱱᱮ ᱚᱱᱟ ᱞᱮᱠᱟ ᱛᱮ ᱟᱭᱢᱟ ᱠᱤᱪᱷᱩ ᱟᱭᱢᱟ ᱠᱤᱪᱷᱩ ᱟᱵᱚ ᱦᱚᱲ ᱫᱚ ᱵᱟᱵᱚᱱ ᱦᱩᱫᱤᱥ ᱛᱮᱱᱟ ᱱᱟᱥᱮᱱᱟᱜ ᱯᱩᱭᱥᱟ ᱴᱟᱠᱟ ᱟᱨ ᱱᱟᱥᱮᱱᱟᱜ ᱡᱤᱞ ᱠᱚ ᱦᱟᱺᱰᱤ ᱠᱚ ᱠᱟᱛᱮᱫ ᱜᱮ ᱦᱟᱸᱜ ᱱᱟᱦᱟᱜ ᱵᱚᱱ ᱟᱹᱠᱷᱨᱤᱧᱚᱜᱼᱟ ᱟᱨ ᱟᱵᱚ ᱦᱚᱲᱟᱜ ᱵᱤᱨᱳᱫ ᱜᱮ ᱱᱟᱦᱟᱜ ᱵᱚᱱ ᱛᱤᱸᱜᱩᱱᱟ ᱟᱫᱚ ᱚᱱᱠᱟ ᱡᱮᱢᱚᱱ ᱟᱞᱚ ᱦᱩᱭᱩᱜ ᱡᱚᱛᱚ ᱦᱚᱲ ᱵᱚᱱ ᱚᱞᱚᱜ ᱯᱟᱲᱦᱟᱜ ᱥᱮᱬᱟ ᱟᱨ ᱡᱮᱢᱚᱱ᱾ ᱫᱤᱠᱩᱣᱟᱜ ᱠᱟᱛᱷᱟ ᱪᱷᱟᱛᱤᱠ ᱡᱟᱹᱛᱟᱜ ᱠᱟᱛᱷᱟ ᱨᱮ ᱵᱟᱵᱚᱱ ᱦᱤᱡᱩᱜ ᱟᱨ ᱟᱵᱚᱣᱟᱜ ᱥᱚᱢᱟᱡ ᱡᱮᱢᱚᱱ ᱥᱩᱫᱷᱟᱹᱨ ᱵᱚᱱ ᱟᱨ ᱞᱟᱦᱟ ᱥᱮᱫ ᱵᱚᱱ ᱟᱜᱩᱭ ᱢᱟ
ᱟᱹᱜᱩᱭ ᱢᱟ ᱦᱮᱸ
ᱦᱳᱭ ᱟᱵᱚ ᱫᱚ ᱟᱭᱢᱟ ᱜᱮᱠᱚ ᱨᱚᱲ ᱵᱚᱱ ᱛᱟᱦᱮᱱᱟ ᱠᱤ ᱥᱟᱱᱛᱟᱞ ᱥᱚᱢᱟᱡᱽ ᱫᱚ ᱦᱟᱺᱰᱤ ᱯᱟᱹᱣᱨᱟᱹ ᱨᱮᱜᱮ ᱡᱚᱵᱮ ᱢᱮᱱᱟᱜᱼᱟ ᱟᱨ ᱱᱩᱠᱩ ᱫᱚ ᱛᱤᱥᱦᱚ ᱵᱟᱠᱚ ᱞᱟᱦᱟ ᱫᱟᱲᱮᱭᱟᱜᱼᱟ ᱪᱮᱫᱟᱜ ᱥᱮ ᱦᱟᱺᱰᱤ ᱯᱟᱹᱣᱨᱟᱹ ᱨᱮᱜᱮ ᱰᱩᱵᱩᱡ ᱠᱚ ᱛᱟᱦᱮᱱᱟ ᱦᱳᱭᱥᱮ ᱚᱱᱠᱟ ᱦᱚᱸ ᱫᱷᱟᱨᱟ ᱠᱚ ᱨᱚᱲ ᱵᱚᱱ ᱛᱟᱦᱮᱱᱟ ᱟᱫᱚ ᱚᱱᱟᱛᱮᱞᱤᱧ ᱢᱮᱱᱟ ᱟᱵᱚ ᱛᱮᱱᱟᱜ ᱜᱤᱫᱽᱨᱟᱹ ᱠᱚ ᱱᱤᱛᱚᱜ ᱦᱤᱡᱩᱜ ᱠᱟᱱ ᱡᱮᱱᱟᱨᱮᱥᱚᱱ ᱨᱮ ᱡᱮᱢᱚᱱ ᱚᱱᱠᱟᱱ ᱰᱟᱦᱟᱨ ᱛᱮ ᱵᱟᱵᱚᱱ ᱪᱟᱞᱟᱣ ᱪᱩ ᱟᱨ ᱢᱚᱡᱽ ᱥᱤᱠᱟᱹᱣᱱᱟ ᱵᱚᱱ ᱮᱢᱟᱣᱠᱚ ᱟᱨ ᱠᱟᱹᱴᱤᱡ ᱞᱟᱦᱟ ᱠᱷᱚᱡ ᱵᱚᱞᱮ ᱛᱷᱚᱲᱟ ᱵᱚᱫᱞᱟᱣ ᱵᱚ ᱟᱹᱜᱩᱭ ᱢᱟ ᱚᱞᱚᱜ ᱯᱟᱲᱦᱟᱜ ᱨᱮ ᱟᱹᱠᱤᱞ ᱜᱮᱭᱟᱱ ᱨᱮ
ᱱᱮᱛᱟᱨ ᱢᱟᱛᱚ ᱞᱟᱦᱟ ᱠᱷᱚᱱᱟᱜ ᱫᱚ ᱟᱹᱰᱤ ᱦᱮᱸ ᱟᱹᱞᱤᱧᱟᱜ ᱦᱚᱸ ᱢᱤᱫ ᱢᱩᱛ ᱜᱮ ᱟᱹᱵᱤᱱ ᱞᱮᱠᱟᱜᱮ ᱟᱨ ᱛᱟᱯᱚᱨᱮ ᱞᱟᱦᱟ ᱠᱷᱚᱱᱟᱜ ᱫᱚ ᱠᱤᱪᱷᱩᱴᱟ ᱟᱯᱰᱮᱴ ᱟᱠᱟᱱᱟ ᱢᱟᱱᱮ ᱚᱞᱚᱜ ᱯᱟᱲᱦᱟᱜ ᱫᱤᱠ ᱫᱤᱭᱮ ᱫᱚ ᱱᱟᱥᱮᱱᱟᱜ ᱨᱮᱦᱚᱸ ᱠᱟᱹᱴᱤᱡ ᱵᱚᱫᱚᱞ ᱟᱠᱟᱱᱟ ᱢᱟᱱᱮ ᱠᱟᱹᱴᱤᱡ ᱱᱮᱛᱟᱨ ᱫᱚ ᱥᱮᱫᱟᱭ ᱡᱮᱢᱚᱱ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱤᱥᱠᱩᱞ ᱠᱚ ᱵᱟᱠᱚ ᱪᱟᱜ ᱠᱟᱱ ᱛᱟᱦᱮᱸᱫ